ᱦᱩᱸ ᱦᱮᱞᱳ ᱜᱚᱢᱠᱮ ᱡᱚᱦᱟᱨ ᱜᱮ᱾
ᱦᱮᱸ ᱡᱚᱦᱟᱨ ᱜᱮ ᱜᱚᱝᱠᱮ᱾
ᱦᱩᱸ ᱨᱚᱲ ᱠᱚ᱾
ᱨᱚᱲ ᱠᱚ ᱟᱸᱡᱚᱢᱚᱜ ᱠᱟᱱᱟ ᱛᱚ ᱦᱚᱸ ᱜᱚᱝᱠᱮ ᱱᱟᱯᱟᱭ ᱜᱮ ᱟᱸᱡᱚᱢᱚᱜ ᱠᱟᱱᱟ ᱵᱮᱥ ᱫᱷᱚᱨᱟ᱾
ᱟᱪᱪᱷᱟ ᱵᱮᱥ ᱜᱮ ᱢᱮᱱᱟᱜ ᱢᱮᱭᱟ᱾
ᱦᱟᱸ ᱱᱟᱯᱟᱭ ᱵᱟᱲᱟ ᱜᱤ᱾
ᱟᱪᱪᱷᱟ᱾ ᱛᱟᱦᱞᱮ ᱴᱚᱯᱤᱠ ᱥᱮᱜ ᱜᱮᱞᱟᱝ ᱪᱟᱞᱟᱣ ᱞᱮᱱ ᱜᱮ ᱥᱮ ᱪᱮᱫ ᱥᱟᱛᱟᱢ ᱥᱮᱫ᱾ ᱦᱩᱸ ᱾ ᱢᱟ ᱛᱟᱦᱞᱮ ᱞᱟᱹᱭ ᱛᱟᱞᱟᱝ ᱢᱮ ᱚᱠᱟ ᱦᱳᱭ ᱚᱠᱟ ᱞᱮᱠᱟᱱᱟᱜ ᱴᱚᱯᱤᱠ ᱞᱟᱝ ᱜᱟᱞᱢᱟᱨᱟᱣ ᱞᱮᱠᱷᱟᱱ ᱵᱷᱟᱜᱤᱜᱼᱟ?
ᱦᱳᱭ ᱛᱮᱦᱮᱧ ᱫᱚ ᱟᱸ ᱫᱟᱨᱮ ᱱᱟᱹᱲᱤ ᱪᱮᱛᱟᱱ ᱨᱮ ᱨᱚᱯᱚᱲ ᱞᱮᱱᱠᱷᱟᱱ ᱟᱹᱰᱤ ᱱᱟᱯᱟᱭᱚᱜᱼᱟ ᱾
ᱟᱪᱪᱷᱟ ᱟᱪᱪᱷᱟ ᱮᱠᱫᱚᱢ ᱮᱠᱫᱚᱢ ᱾
ᱟᱫᱚ ᱚᱱᱟ ᱫᱟᱨᱮ ᱱᱟᱹᱲᱤ ᱠᱚ ᱤᱫᱤ ᱠᱟᱛᱮᱱ ᱫᱚ ᱡᱟᱦᱮᱨ ᱨᱮ ᱡᱟᱦᱟᱸ ᱛᱤᱱᱟᱹᱜ ᱫᱟᱨᱮ ᱠᱚ ᱢᱮᱱᱟᱜ ᱫᱚ ᱚᱱᱟ ᱵᱟᱫᱽ ᱠᱟᱛᱮᱫ ᱨᱮᱦᱚᱸ ᱵᱟᱹᱠᱤᱭᱟᱜ ᱫᱟᱨᱮ ᱱᱟᱹᱲᱤ ᱠᱚ ᱪᱮᱛᱟᱱ ᱨᱮ ᱜᱟᱯᱟᱞᱢᱟᱨᱟᱣ ᱫᱚ ᱦᱩᱭᱩᱜ ᱜᱮᱭᱟ ᱟᱫᱚ ᱮᱛᱚᱦᱚᱵ ᱫᱚ ᱚᱱᱟ ᱡᱟᱦᱮᱨ ᱨᱮ ᱡᱟᱦᱟᱸ ᱛᱤᱱᱟᱹᱜ ᱫᱟᱨᱮ ᱠᱚ ᱠᱚ ᱨᱚᱦᱚᱭ ᱫᱚ ᱮᱸ ᱱᱚᱣᱟ ᱫᱟᱨᱮ ᱠᱚ ᱟᱛᱮᱱ ᱜᱮ ᱵᱟᱨᱮ ᱠᱟᱹᱡ ᱛᱮ ᱮᱛᱚᱦᱚᱵ ᱞᱮᱠᱷᱟᱱ ᱱᱟᱯᱟᱭᱚᱜᱼᱟ ᱾
ᱮᱠᱫᱚᱢ ᱦᱳᱭ ᱚᱱᱟ ᱠᱚ ᱤᱫᱤ ᱠᱟᱛᱮᱫ ᱜᱮᱞᱟᱝ ᱜᱟᱞᱢᱟᱨᱟᱣᱟ ᱛᱮᱦᱮᱧ ᱫᱚ ᱦᱮᱸᱥᱮ ᱾
ᱦᱳᱭ ᱾
ᱛᱟᱦᱞᱮ
ᱛᱟᱦᱞᱮ
ᱟᱯᱮ ᱥᱮᱫ ᱱᱚᱣᱟ ᱡᱟᱦᱮᱨ ᱜᱟᱲ ᱠᱚᱨᱮᱫ ᱫᱚ ᱪᱮᱫ ᱫᱟᱨᱮ ᱠᱚ ᱵᱮᱥᱤ ᱧᱮᱞ ᱧᱟᱢᱚᱜ ᱜᱮᱭᱟ?
ᱧᱮᱞ ᱧᱟᱢᱚᱜ ᱜᱮᱭᱟ ᱾
ᱟᱞᱮ ᱱᱚᱣᱟ ᱠᱷᱮᱛ ᱨᱮ ᱡᱟᱦᱟᱸ ᱫᱟᱨᱮ ᱠᱚᱠᱚ ᱨᱚᱦᱚᱭ ᱫᱚ ᱚᱱᱟ ᱫᱚ ᱥᱟᱨᱡᱚᱢ ᱫᱟᱨᱮ, ᱢᱟᱛᱠᱚᱢ ᱫᱟᱨᱮ ᱯᱮᱴᱮᱨ ᱵᱟᱲᱮ ᱛᱤᱨᱤᱹᱞ ᱫᱟᱨᱮ ᱠᱚ ᱧᱮᱞ ᱧᱟᱢᱚᱜ ᱜᱮᱭᱟ ᱾
ᱱᱚᱛᱮ ᱫᱚ ᱦᱟᱸᱜ ᱚᱱᱠᱟᱜ ᱜᱮ ᱧᱮᱞᱚᱜ ᱠᱟᱱᱟ ᱟᱨᱠᱤ
ᱱᱚᱛᱮ ᱫᱚ ᱦᱟᱸᱜ ᱚᱱᱠᱟ ᱜᱮ ᱧᱮᱞᱚᱜ ᱠᱟᱱᱟ ᱟᱨᱠᱤ ᱱᱚᱣᱟ ᱫᱚ ᱴᱚᱴᱷᱟ ᱠᱤᱭᱟᱹ ᱵᱷᱤᱛᱤᱨ ᱛᱮ
ᱟᱹᱰᱤ ᱨᱚᱠᱚᱢ ᱟᱹᱛᱩ ᱴᱚᱞᱟ ᱠᱚᱨᱮ
ᱟᱹᱰᱤ ᱨᱚᱠᱚᱢ ᱟᱹᱛᱩ ᱴᱚᱞᱟ ᱠᱚᱨᱮ ᱫᱟᱨᱮ ᱠᱚᱦᱚᱸ ᱢᱮᱱᱟᱜ ᱜᱮᱭᱟ ᱛᱚ ᱾ ᱦᱳᱭ ᱦᱳᱭ ᱦᱳᱭ ᱾
ᱱᱤᱛ ᱫᱷᱟᱹᱵᱤᱡ ᱛᱮ ᱟᱫ ᱤᱫᱤᱜ ᱠᱟᱱᱟ ᱦᱚᱭᱛᱳ ᱵᱟᱵᱚᱱ ᱧᱮᱞ ᱧᱟᱢᱮᱫᱼᱟ ᱚᱱᱠᱟᱱ ᱫᱟᱨᱮ ᱠᱚᱦᱚᱸ ᱾
ᱚᱱᱠᱟᱱ ᱫᱟᱨᱮ ᱠᱚᱦᱚᱸ ᱢᱮᱱᱟᱜᱼᱟ, ᱦᱳᱭ ᱦᱳᱭ ᱾ ᱟᱸᱜ ᱱᱚᱣᱟ ᱫᱚ ᱟᱹᱰᱤ ᱢᱢ ᱢᱟᱲᱟᱝ ᱫᱚ ᱧᱮᱞ ᱧᱮᱞᱚᱜᱚᱜ ᱠᱟᱱ ᱛᱟᱦᱮᱸᱫ ᱱᱮᱛᱟᱨ ᱫᱚ ᱚᱱᱠᱟ ᱵᱮᱥ ᱞᱮᱠᱟ ᱛᱮᱫᱚ ᱵᱟᱝ ᱧᱮᱞ ᱧᱟᱢᱚᱜ ᱠᱟᱱᱟ
ᱟᱫᱚ ᱦᱳᱭ ᱫᱟᱨᱮ ᱠᱚᱫᱚ ᱡᱚᱛᱚ ᱡᱟᱭᱜᱟ ᱨᱮ ᱫᱚ ᱴᱷᱤᱠ ᱞᱮᱠᱟᱛᱮᱫᱚ ᱱᱟᱦᱟᱜ ᱵᱟᱝ ᱦᱩᱭᱩᱜ ᱠᱟᱱᱟ ᱾
ᱮᱠᱫᱚᱢ ᱮᱠᱫᱚᱢ ᱾
ᱮᱠᱫᱚᱢ ᱮᱠᱫᱚᱢ ᱾
ᱚᱱᱟ ᱫᱚ ᱦᱟᱸᱜ ᱡᱟᱭᱜᱟ ᱵᱷᱤᱛᱤᱠ ᱟᱨᱠᱤ ᱾
ᱦᱳᱭ ᱾ ᱟᱫᱚ ᱱᱚᱣᱟ ᱫᱟᱨᱮ ᱟᱸ ᱟᱹᱰᱤᱜᱟᱱ ᱢᱟᱹᱱᱢᱤ ᱠᱚ ᱠᱩᱞᱤ ᱠᱟᱛᱮ ᱵᱟᱲᱟᱭᱮᱱᱟ ᱡᱮ ᱱᱚᱣᱟ ᱫᱟᱨᱮ ᱠᱚᱫᱚ ᱪᱮᱫᱟᱜ ᱮ ᱨᱚᱦᱚᱭ ᱞᱟᱹᱠᱛᱤ ᱠᱟᱱᱟ ᱡᱟᱦᱮᱨ ᱨᱮ ᱮᱴᱟᱜ ᱫᱟᱨᱮ ᱦᱚᱸᱛᱚ᱾ ᱦᱚᱸ ᱞᱟᱜᱟᱣ ᱜᱟᱱ ᱠᱚᱜᱼᱟ ᱥᱮ᱾ ᱟᱫᱚ ᱟᱫᱚ ᱚᱱᱟ ᱫᱟᱨᱮ ᱠᱚ ᱟᱨ ᱨᱚᱦᱚᱭ ᱨᱮᱱᱟᱜ ᱦᱚᱸ ᱟᱹᱰᱤ ᱨᱚᱠᱚᱢ ᱚᱡᱮ ᱠᱚ ᱞᱟᱹᱭ ᱠᱮᱫᱟ᱾
ᱟᱪᱪᱷᱟ᱾
ᱟᱪᱪᱷᱟ, ᱟᱫᱚ ᱟᱦ, ᱟᱯᱮ ᱚᱱᱛᱮ ᱨᱮᱫᱚ ᱚᱠᱟᱞᱮᱠᱟ ᱱᱟᱦᱟᱜ? ᱟ ᱠᱚ ᱨᱚᱦᱚᱭ ᱟᱠᱟᱜᱼᱟ, ᱥᱮ ᱪᱮᱫ ᱠᱟᱱᱚᱱᱛᱮ ᱠᱚ ᱨᱚᱦᱚᱭ ᱟᱠᱟᱟᱜᱼᱟ? ᱱᱚᱣᱟ ᱫᱚ ᱱᱟᱦᱟᱜ ᱟ ᱵᱟᱝ ᱵᱟᱲᱟᱭ ᱟᱠᱟᱱᱟ, ᱱᱤᱛᱚᱜ ᱫᱚ
ᱦᱳᱭ ᱱᱤᱛᱚᱜ ᱫᱚ ᱦᱟᱸᱜ ᱱᱚᱝᱠᱟ ᱫᱚ ᱵᱟᱝ ᱧᱮᱞᱚᱜ ᱠᱟᱱᱟ ᱦᱟᱸᱜ ᱱᱚᱣᱟ ᱠᱚᱨᱮ ᱫᱚ ᱦᱟᱸᱜ ᱫᱟᱨᱮ ᱠᱚᱫᱚ ᱱᱚᱝᱠᱟ ᱫᱚ ᱤᱱᱟᱹᱜᱴᱟᱜ ᱵᱟᱠᱚ ᱨᱚ ᱨᱚᱦᱚᱭᱮᱜᱼᱟ ᱠᱤᱱᱛᱩ ᱞᱟᱦᱟ ᱛᱮᱫᱚ ᱧᱮᱞ ᱵᱟᱲᱟᱜ ᱠᱟᱱ ᱛᱟᱦᱮᱸᱫᱼᱟ ᱠᱤᱱᱛᱩ ᱴᱟᱠ ᱴᱩᱠ ᱫᱟᱨᱮ ᱠᱚᱠᱚ ᱨᱚᱦᱚᱭ ᱵᱟᱲᱟᱭᱮᱫ ᱜᱮᱭᱟ᱾ ᱟᱯᱮ ᱥᱮᱫ ᱫᱚ ᱦᱤᱛᱳᱜ ᱫᱚ ᱨᱚᱦᱚᱭᱮᱫ ᱜᱮᱭᱟ ᱠᱚ ᱫᱟᱨᱮ ᱠᱚ
ᱦᱚᱸ ᱫᱟᱨᱮ ᱠᱚ ᱦᱚᱸ ᱚᱱᱟ ᱫᱟᱨᱮ ᱠᱚᱫᱚ ᱠᱚ ᱨᱚᱦᱮᱫ ᱜᱮᱭᱟ᱾
ᱟᱪᱪᱷᱟ ᱚᱱᱠᱟᱱᱟᱜ ᱚᱡᱮ ᱠᱚᱢ ᱵᱟᱲᱟᱭ ᱜᱮᱭᱟ ᱡᱟᱦᱟᱸ ᱠᱟᱨᱚᱱ ᱛᱮ ᱦᱤᱛᱚᱜ ᱦᱳᱭ ᱵᱤᱥ ᱵᱤᱥ ᱠᱟᱭᱛᱮ ᱱᱚᱣᱟ ᱫᱟᱨᱮ ᱠᱚ ᱮᱠᱟᱞᱜᱮ ᱞᱟᱹᱠᱛᱤ ᱢᱮᱱᱟᱜᱼᱟ ᱢᱮᱱᱛᱮ᱾
ᱦᱮᱸ ᱚᱱᱟ ᱠᱚᱨᱮᱱᱟᱜ ᱚᱡᱮ ᱫᱚ᱾ ᱟᱜ ᱱᱚᱣᱟ ᱫᱟᱨᱮ ᱠᱚᱨᱮ ᱡᱮᱦᱮᱛᱩ ᱟᱵᱚ᱾ ᱥᱟᱱᱛᱟᱲ ᱡᱟᱦᱮᱨ ᱨᱮᱵᱚᱱ ᱵᱚᱸᱜᱟ ᱵᱩᱨᱩᱭᱟ ᱟᱫᱚ ᱩᱢᱩᱞᱚᱜ ᱵᱟᱠᱷᱨᱟ ᱛᱮ ᱱᱚᱣᱟ ᱫᱟᱨᱮ ᱠᱚᱫᱚ ᱟᱹᱰᱤ ᱜᱟᱱ ᱞᱟᱹᱴᱩ ᱟᱛᱚ᱾ ᱟᱫᱚ ᱩᱢᱩᱞ ᱠᱚ ᱧᱟᱢᱚᱜᱼᱟ ᱟᱨ ᱮ ᱡᱟᱦᱟᱸ ᱞᱮᱠᱟᱛᱮ ᱥᱟᱸᱜᱮ ᱫᱟᱨᱮ ᱠᱚ ᱛᱟᱦᱮᱸ ᱞᱮᱱ ᱨᱮ᱾ ᱛᱚ ᱦᱚᱭ ᱫᱟᱜ ᱡᱟᱹᱲᱤ ᱞᱚᱜᱚᱱᱮ ᱜᱚᱦᱚᱲ ᱟᱹᱜᱩ ᱫᱟᱲᱮᱭᱟᱜᱼᱟᱭ᱾
ᱦᱳᱭ
ᱟᱨ ᱚᱱᱟ ᱠᱷᱚᱱ ᱦᱚᱸ ᱢᱟᱨᱟᱝ ᱫᱚ ᱱᱚᱣᱟ ᱫᱟᱨᱮ ᱠᱚᱫᱚ᱾ ᱢᱟᱹᱱᱢᱤ ᱠᱚᱫᱚ ᱚᱠᱥᱤᱡᱮᱱᱮ ᱮᱢᱟ ᱠᱚᱣᱟᱭ ᱮ ᱱᱚᱣᱟ ᱠᱚ ᱠᱷᱟᱹᱛᱤᱨ ᱜᱮ ᱱᱚᱣᱟ ᱫᱟᱨᱮ ᱠᱚᱫᱚ ᱨᱚᱦᱚᱭ ᱮᱫᱟᱠᱚ
ᱟᱫᱚᱜ ᱢᱤᱫ ᱠᱟᱛᱷᱟ ᱛᱮ ᱞᱟᱹᱭ ᱜᱟᱱᱚᱜ ᱦᱟᱸᱜ ᱱᱚᱣᱟ ᱠᱚᱫᱚ ᱫᱟᱨᱮ ᱠᱚ ᱛᱟᱦᱮᱸ ᱞᱮᱱᱠᱷᱟᱱ ᱦᱟᱸᱜ ᱮᱸ ᱡᱟᱦᱟᱸ ᱫᱚ ᱟᱵᱚ ᱳᱠᱥᱤᱡᱮᱱ ᱠᱚᱵᱚᱱ ᱧᱟᱢᱮᱜᱼᱟ ᱚᱱᱟ ᱥᱟᱶᱛᱮ ᱱᱚᱜᱼᱚᱭ ᱥᱟ ᱥᱟᱢ ᱠᱚ ᱦᱮᱸ ᱟᱹᱰᱤ ᱜᱟᱱ ᱜᱮ ᱟᱵᱚᱣᱟᱜ ᱠᱟᱹᱢᱤ, ᱞᱟᱜᱟᱜ ᱠᱟᱱᱟ ᱛᱟᱭ ᱛᱚ ᱾
ᱦᱳᱭ ᱦᱳᱭ ᱦᱳᱭ ᱾
ᱦᱳᱭ ᱾
ᱚᱱᱟ ᱫᱚ ᱥᱟᱨᱡᱚᱢ ᱫᱟᱨᱮ ᱠᱚ ᱨᱮᱱᱟᱜ ᱥᱟᱠᱟᱢ ᱫᱚ ᱟᱹᱰᱤ ᱛᱮᱫ ᱜᱮ ᱞᱟᱜᱟᱣᱚᱜ ᱠᱟᱱᱟ ᱾
ᱦᱳᱭ, ᱟᱪᱪᱷᱟ ᱟᱯᱮ ᱥᱮᱫ ᱵᱤᱨ ᱠᱚ ᱢᱮᱱᱟᱜ ᱟᱥᱮ ᱵᱟᱝᱟ ᱛᱟᱦᱞᱮ ᱾
ᱟᱞᱮ ᱥᱮᱫ ᱫᱚ ᱱᱚᱛᱮ ᱫᱚ ᱵᱤᱨ ᱫᱚ ᱵᱟᱹᱱᱩᱜᱼᱟ, ᱛᱚᱵᱮ ᱥᱩᱨ ᱥᱩᱯ ᱯᱩᱨ ᱨᱮᱜᱮ ᱢᱮᱱᱟᱜᱼᱟ ᱾ ᱫᱚ ᱟᱞᱮᱫᱚ ᱱᱟᱢᱟᱞ ᱫᱤᱥᱚᱢ ᱥᱮᱜ ᱨᱮᱱ ᱦᱚᱲ ᱠᱟᱱᱟᱞᱮ ᱾
ᱦᱳᱭ ᱾
ᱟᱫᱚ ᱟᱯᱮ ᱥᱮᱫ ᱫᱚ ᱢᱮᱱᱟᱜ ᱟᱥᱮ ᱵᱟᱝᱟ ᱚᱱᱠᱟ ᱵᱤᱨ ᱵᱩᱨᱩ ᱠᱚ ᱾
ᱚᱦᱚ ᱵᱩᱨᱩ ᱠᱚ ᱫᱚ ᱦᱟᱸᱜ ᱥᱟᱺᱜᱤᱧ ᱯᱟᱦᱴᱟ ᱜᱮ ᱢᱮᱱᱟᱜᱼᱟ ᱠᱤᱱᱛᱩ ᱵᱤᱨ ᱠᱚᱫᱚ ᱥᱩᱨ ᱨᱮᱜᱮ ᱢᱮᱱᱟᱜᱼᱟ᱾
ᱟᱪᱪᱷᱟ, ᱟᱪᱪᱷᱟᱷᱟ, ᱟᱪᱪᱷᱟᱷᱟ ᱮᱸ ᱟᱫᱚ ᱚᱸᱦ ᱚᱱᱛᱮ ᱨᱮᱼᱼ ᱡᱟᱦᱟᱸ ᱱᱚᱣᱟ ᱥᱟᱠᱟᱢ ᱠᱚ ᱟᱵᱚ ᱵᱟᱯᱞᱟᱟᱨᱮ ᱵᱷᱟᱸᱰᱟᱱ ᱨᱮᱼᱼ ᱟᱸ ᱱᱚᱣᱟ ᱯᱷᱩᱲᱩᱜ ᱠᱚ ᱛᱮᱭᱟᱨ ᱞᱟᱜᱟᱫ ᱛᱮ ᱮᱸ ᱫᱚ ᱟᱹᱰᱤᱜᱟᱱ ᱜᱮ ᱫᱚᱨᱠᱟᱨᱚᱜ ᱠᱟᱱᱟ᱾ ᱟᱸ ᱟᱫᱚ ᱚᱱᱟ ᱥᱟᱠᱟᱢ ᱠᱚᱫᱚᱼᱼ ᱦᱳᱭ ᱟᱫᱚ ᱚᱱᱟ ᱥᱟᱠᱟᱢ ᱠᱚᱫᱚ ᱵᱤᱨ ᱠᱷᱚᱱᱟᱜ ᱜᱮᱯᱮ ᱮᱸ ᱦᱮᱡ ᱟᱹᱼᱼ ᱜᱩᱭᱟ ᱥᱮ ᱵᱟᱡᱟᱨ ᱠᱷᱚᱱ ᱜᱮᱯᱮ ᱠᱤᱨᱤᱧ ᱟᱹᱜᱩᱭᱟ ᱩᱱᱟᱹᱜ ᱥᱩᱨ ᱨᱮᱜᱮᱼᱼ
ᱵᱟᱝ ᱱᱚᱣᱟ ᱠᱚᱫᱚ ᱦᱟᱸᱜ ᱡᱮᱦᱮᱛᱩ ᱵᱤᱨ ᱨᱮ ᱢᱮᱱᱟᱜᱼᱟ ᱵᱤᱥᱮᱥ ᱠᱟᱭᱛᱮ ᱦᱟᱸᱜ ᱱᱚᱣᱟ ᱫᱚ ᱥᱟᱨᱡᱚᱢ ᱥᱟ ᱠᱟᱢ ᱜᱮ ᱵᱮᱵᱚ ᱦᱟᱨᱚᱜ ᱠᱟᱱᱟ ᱟᱨ ᱵᱤᱨ ᱠᱚᱨᱮ ᱠᱷᱚᱱ ᱜᱮ ᱟᱹᱜᱩ ᱠᱟᱛᱮ ᱦᱟᱸᱜ ᱱᱚᱣᱟ ᱫᱚ ᱠᱟᱹᱢᱤᱨᱮ ᱞᱟᱜᱟᱣ ᱦᱩᱭᱩᱜ ᱠᱟᱱᱟ ᱡᱟᱦᱟᱸ ᱞᱮᱠᱟᱱᱟᱜ ᱠᱟᱹᱢᱤ ᱨᱮᱜᱮ᱾
ᱦᱩᱸᱢ
ᱦᱚᱸᱜᱼᱚᱭ ᱡᱚᱢ ᱧᱩ ᱵᱚᱞᱚᱼᱼ
ᱦᱳᱭ ᱾ ᱥᱟᱠᱟᱢ ᱨᱮᱱᱟᱜ ᱯᱟᱛᱲᱟ ᱨᱮᱜᱮ ᱮᱸᱻ ᱚᱱᱟ ᱥᱟᱠᱟᱢ ᱯᱟᱛᱲᱟ ᱨᱮᱜᱮ ᱡᱚᱢ ᱧᱩ ᱫᱚ ᱟᱹᱰᱤᱜᱮ ᱫᱚᱨᱠᱟᱨ ᱠᱟᱱᱟ᱾ ᱠᱟᱨᱚᱱ ᱚᱱᱟ, ᱮᱴᱟᱜᱟᱜ ᱠᱚᱨᱮ ᱡᱚᱢ ᱨᱮᱫᱚ ᱟᱹᱰᱤ ᱟᱡᱟᱨ ᱵᱮᱡᱟᱨᱼᱼ ᱠᱚ ᱧᱟᱧᱟᱢ ᱠᱟᱱᱟ ᱟᱨ ᱱᱚᱣᱟ ᱥᱟᱠᱟᱢ ᱯᱟᱛᱲᱟ ᱨᱮᱠᱷᱟᱱ ᱫᱚ ᱠᱟᱹᱡ ᱱᱟᱯᱟᱭᱚᱜᱼᱟ᱾
ᱦᱳᱭ ᱦᱳᱭ᱾
ᱦᱳᱭ᱾
ᱟᱫᱚᱼᱼ
ᱟᱫ
ᱟᱯᱮ ᱥᱮᱫ ᱫᱚ ᱪᱮᱫ ᱞᱮᱠᱟᱱ ᱠᱤᱨᱤᱧ ᱠᱟᱛᱮᱫ ᱜᱮ ᱥᱮ ᱱᱚᱣᱟᱼᱼ ᱡᱟᱦᱟᱸ ᱫᱚ ᱵᱤᱨ ᱵᱩᱨᱩ ᱠᱷᱚᱱ ᱱᱚᱜᱼᱚᱭ ᱡᱟᱦᱟᱸ ᱥᱟᱠᱟᱢ ᱠᱚ ᱧᱟᱢᱚᱜ ᱠᱟᱱᱟ᱾ ᱱᱟᱞᱦᱟ ᱛᱩᱢᱟᱹᱞ ᱠᱟᱛᱮᱫ ᱯᱮ ᱟᱹᱜᱩᱭᱮ ᱼ ᱟ ᱦᱟᱸᱜ᱾
ᱦᱟᱸᱜ ᱚᱱᱟ ᱦᱮᱱᱟᱹᱝ ᱞᱟᱹᱭᱮᱱ ᱞᱮᱠᱟᱛᱮ ᱮᱸ ᱱᱚᱣᱟ ᱢᱟᱲᱟᱝ ᱫᱚᱼᱼ ᱛᱟᱦᱮᱸᱜ ᱠᱟᱱ ᱜᱮᱭᱟ ᱟᱫᱚ ᱱᱮᱛᱟᱨ ᱫᱚ ᱡᱮᱦᱩᱛᱩ ᱱᱟᱢᱟᱞ ᱥᱮᱫ ᱜᱮ ᱦᱮᱡ ᱦᱩᱭ ᱟᱠᱟᱱᱟ ᱟᱫᱚᱼᱼ ᱮ ᱱᱚᱣᱟ ᱨᱟᱥᱟᱭᱱᱤᱠ ᱥᱟᱨ ᱵᱮᱵᱚᱦᱟᱨ ᱟᱨᱚ ᱚᱱᱛᱮ ᱟᱹᱰᱤ ᱡᱟᱭᱜᱟ ᱨᱮᱼᱼ ᱦᱟᱥᱟ ᱠᱚᱨᱮᱱᱟᱜ ᱥᱚᱴᱷᱤᱠ ᱢᱟᱛᱨᱟ ᱵᱟᱝ ᱛᱟᱦᱮᱱ ᱠᱟᱱᱟ ᱛᱚ, ᱟᱫᱚ ᱫᱟᱨᱮ ᱠᱚᱫᱚ ᱚᱱᱟ ᱠᱚᱫᱚ ᱵᱟᱝ ᱧᱮᱞᱚ ᱜᱚᱜ ᱠᱟᱱᱟ᱾
ᱵᱟᱝ ᱧᱮᱞᱚ ᱜᱚᱜ ᱠᱟᱱᱟ ᱛᱟᱭᱛᱚ, ᱚᱱᱟ ᱞᱮᱠᱟᱛᱮ ᱦᱟᱸᱜ ᱟᱫᱽ ᱤᱫᱤᱜ ᱠᱟᱱᱟ ᱟᱰᱤ ᱜᱟᱱ ᱜᱮ᱾
ᱦᱳᱭ ᱦᱳᱭ᱾
ᱦᱩᱢ ᱟᱫᱚᱼᱼ ᱟᱞᱮ ᱱᱚᱣᱟᱼᱼ
ᱦᱩᱲᱩ ᱠᱚᱦᱚᱸ ᱦᱮᱸ ᱪᱚ ᱞᱮ
ᱦᱳᱭ
ᱱᱤᱛᱳᱜ ᱫᱚ ᱦᱟᱸᱜ ᱱᱚᱣᱟ ᱵᱤᱨ ᱫᱤᱥᱚᱢ ᱠᱚᱨᱮᱜ ᱦᱚᱸ ᱢᱚᱴᱟᱢᱩᱴᱤ ᱦᱟᱸᱜ ᱟᱭᱢᱟ ᱞᱮᱠᱟᱱᱟᱜ ᱫᱟᱨᱮ ᱱᱟᱹᱲᱤ ᱠᱚ ᱧᱮᱞᱚᱜ ᱠᱟᱱᱟ ᱦᱮᱸ
ᱟᱨ ᱡᱤᱭᱟᱹᱲ ᱦᱚᱸ ᱢᱮᱱᱟᱜ ᱠᱟᱫ ᱜᱮᱭᱟ᱾ ᱟᱫᱚ ᱦᱟᱸᱜ ᱟᱯᱮ ᱥᱮᱫ ᱡᱟᱦᱟᱸ ᱡᱟᱭᱜᱟ ᱠᱚᱨᱮ ᱡᱮᱢᱚᱱ ᱱᱚᱜᱼᱚᱭ ᱤᱱᱟᱹ ᱠᱚ ᱵᱟᱹᱱᱩᱜᱼᱟ ᱞᱟᱹᱭᱮᱜ ᱟᱢ ᱦᱮᱸ ᱾ ᱚᱱᱟ ᱞᱮᱠᱟ ᱛᱮ ᱟᱯᱮ ᱪᱮᱫ ᱞᱮᱠᱟ ᱱᱚᱣᱟ ᱫᱟᱨᱮ ᱨᱚᱦᱚᱭ ᱠᱚᱨᱮ ᱱᱟᱜ ᱤᱭᱟᱹ ᱠᱚᱯᱮ ᱦᱟᱛᱟᱣᱮᱜ-ᱟ ᱟᱨᱠᱤ ᱪᱮᱫ ᱫᱟᱨᱮ ᱨᱚᱦᱚᱭ ᱦᱩᱭᱩᱜᱼᱟ ᱥᱮ ᱵᱟᱧᱪᱟᱣ ᱦᱩᱭᱩᱜᱼᱟ ᱱᱚᱝᱠᱟ ᱵᱤᱨ ᱟᱨᱦᱚᱸ ᱛᱮᱭᱟᱨ ᱦᱩᱭᱩᱜᱼᱟ ᱚᱱᱠᱟ ᱱᱟᱜ ᱡᱟᱭᱜᱟ ᱠᱚ ᱢᱮᱱᱟᱜ ᱥᱮ ᱵᱟᱝ?
ᱮᱸ ᱱᱚᱝᱠᱟ ᱱᱟᱜ ᱡᱟᱭᱜᱟ ᱵᱤᱨ ᱵᱩᱨᱩ ᱨᱮ ᱡᱟᱦᱟᱸ ᱫᱟᱨᱮ ᱱᱟᱲᱤ ᱚᱱᱟ ᱠᱚᱫᱚ
ᱟᱨ ᱱᱚᱝᱠᱟ ᱡᱟᱭᱜᱟ ᱨᱮᱢᱟ ᱟᱨᱦᱚᱸ ᱜᱟᱱᱚᱜ ᱠᱟᱱ ᱜᱮᱭᱟ ᱮᱸ
ᱡᱟᱭᱜᱟ ᱠᱚᱨᱮ ᱢᱤᱫᱴᱟᱝ ᱵᱷᱟᱞᱤ ᱠᱟᱴᱷᱟ ᱛᱮ ᱟᱫᱚ ᱟᱯᱮ ᱥᱮᱫ ᱫᱚ ᱚᱠᱟ ᱞᱮᱠᱟ ᱚᱱᱟ ᱠᱚ ᱫᱟᱨᱮ ᱮᱸ ᱨᱚᱦᱚᱭ